ᱦᱮᱞᱳ
ᱦᱮᱸ ᱜᱚᱝᱠᱮ ᱨᱚᱲ ᱵᱤᱱ ᱟᱸᱡᱚᱢ ᱫᱟ?
ᱦᱮᱸ ᱟᱸᱡᱚᱢᱮᱫᱟ᱾
ᱚ ᱢᱮᱱᱫᱟᱞᱤᱧ ᱦᱮᱸ ᱜᱚᱝᱠᱮ ᱡᱚᱦᱟᱨ ᱜᱮ, ᱟᱨ ᱨᱚᱲ ᱠᱚᱫᱚ ᱠᱤᱞᱤᱭᱟᱨ ᱥᱟᱹᱦᱤᱡ ᱟᱸᱡᱚᱢᱚᱜ ᱠᱟᱱ ᱜᱮᱭᱟ ᱥᱮ ᱵᱟᱝᱜᱮ?
ᱦᱮᱸ ᱴᱷᱤᱠ ᱴᱷᱟᱠ ᱜᱮ ᱟᱸᱡᱚᱢᱚᱜ ᱠᱟᱱᱟ᱾
ᱫᱤᱭᱮ ᱜᱚᱝᱠᱮ ᱪᱮᱫ ᱠᱚᱵᱤᱱ ᱪᱤᱠᱟᱹᱭ ᱫᱟ ᱱᱤᱛᱳᱜ ᱫᱚ?
ᱱᱤᱛᱳᱜ ᱫᱚ ᱦᱳᱭᱛᱚ ᱫᱩᱲᱩᱵ ᱵᱟᱲᱟ ᱦᱩᱭ ᱠᱟᱱᱟ᱾ ᱟ ᱟᱯᱮᱥᱮᱱ ᱫᱟᱜᱮᱫᱟ ᱜᱚᱝᱠᱮ? ᱦᱚᱸ ᱫᱟᱜ ᱠᱟᱫᱟᱭ ᱫᱟᱜ ᱫᱚ᱾ ᱟᱸ ᱦᱟᱸ
ᱫᱚ
ᱟᱪᱪᱷᱟ ᱜᱚᱝᱠᱮ ᱛᱮᱦᱮᱧ ᱫᱚ ᱚᱠᱟ, ᱦᱮᱸ ᱜᱚᱝᱠᱮ ᱞᱟᱹᱭ ᱵᱤᱱ?
ᱦᱮᱸ ᱪᱮᱫ ᱵᱮᱱ ᱞᱟᱹᱭᱮᱫ ᱛᱟᱦᱮᱸᱱᱟ?
ᱞᱟᱹᱭᱫᱤᱱ ᱛᱮᱦᱮᱱ ᱫᱚ ᱚᱠᱟ ᱵᱤᱥᱚᱭ ᱛᱮ ᱟᱞᱳᱪᱚᱱᱟ ᱭᱟᱞᱟᱝ? ᱪᱟᱥᱵᱟᱥ ᱥᱮ ᱡᱟᱦᱟᱱᱟᱜ ᱥᱚᱢᱟᱡᱽ ᱤᱫᱤ ᱠᱟᱛᱮᱜ?
ᱱᱚᱛᱮ ᱪᱟᱥᱵᱟᱥ ᱫᱚ ᱦᱩᱭᱩᱜ ᱠᱟᱱ ᱜᱮᱭᱟ, ᱟᱨᱚ ᱡᱩᱫᱤ ᱟᱵᱚᱣᱟᱜ ᱡᱩᱫᱤ ᱥᱚᱢᱟᱡᱽ ᱜᱮ ᱢᱟ ᱞᱟᱹᱭ ᱵᱮᱱ? ᱥᱚᱢᱟᱡᱽ ᱤᱫᱤ ᱠᱟᱛᱮᱫ ᱜᱮ
ᱟᱪᱪᱷᱟ ᱵᱟᱱᱟᱨ ᱨᱮᱜᱮ ᱵᱚᱱ ᱟᱞᱳᱪᱚᱱᱟᱭᱟ ᱦᱮᱸ ᱦᱮᱸᱥᱮ ᱜᱚᱝᱠᱮ? ᱵᱟᱨᱚ ᱢᱤᱱᱤᱴ ᱢᱟ ᱴᱟᱭᱤᱢ ᱦᱮᱱᱟᱜ ᱜᱮᱭᱟ, ᱤᱱᱟᱹᱛᱮ ᱡᱟᱦᱟᱸ ᱛᱤᱱᱟᱹᱜ ᱜᱚᱞᱯᱚ ᱜᱟᱱᱚᱜ-ᱟ᱾
ᱟᱪᱪᱷᱟ, ᱦᱮᱸ ᱦᱮᱸ ᱦᱮᱸ᱾
ᱟᱪᱪᱷᱟ ᱜᱚᱝᱠᱮ ᱟᱵᱚ ᱥᱚᱢᱟᱡ ᱨᱮ ᱦᱮᱸ᱾ ᱟᱵᱚ ᱥᱚᱢᱟᱡᱽ ᱨᱮ ᱡᱟᱦᱟᱸ ᱠᱚ ᱦᱩᱭᱩᱜ ᱠᱟᱱᱟ ᱾ ᱢᱟᱱᱮ ᱥᱟᱱᱛᱟᱞᱤ ᱥᱚᱢᱟᱡᱽ ᱨᱮ, ᱠᱩᱲᱤᱜᱟᱱ ᱜᱤᱫᱽᱨᱟᱹ ᱡᱚᱛᱚ ᱢᱟᱱᱮ ᱢᱮᱠᱥᱤᱢᱟᱢ ᱜᱤᱫᱽᱨᱟᱹ ᱠᱚ ᱪᱷᱟᱯᱨᱤ ᱠᱚ ᱵᱮᱱᱟᱜ ᱠᱟᱱᱟ ᱠᱚ ᱦᱮᱸ ᱥᱮ ᱵᱟᱝ ᱾
ᱦᱮᱸ ᱦᱮᱸ ᱦᱮᱸ᱾
ᱯᱨᱳᱜᱨᱟᱢ ᱠᱚ ᱪᱟᱞᱟᱜ ᱠᱟᱱᱟ ᱠᱚ ᱦᱮᱸᱥᱮ, ᱠᱩᱲᱤ ᱠᱚ ᱯᱚᱴᱟᱣ ᱫᱟᱠᱚ᱾ ᱦᱟᱱᱛᱮ ᱱᱟᱛᱮ ᱠᱚ ᱫᱟᱲᱟᱭᱮᱫᱟ ᱠᱚ ᱦᱮᱸ ᱥᱮ ᱵᱟᱝ, ᱟᱫᱚ ᱩᱲᱤᱜᱟᱱ ᱠᱚ ᱵᱮᱠᱟᱨᱚᱜ ᱠᱟᱱᱟ ᱠᱚ ᱦᱮᱸᱥᱮ ᱵᱟᱝ ᱾ ᱟᱫᱚ ᱟᱹᱞᱤᱧᱟᱜ ᱩᱸ ᱱᱚᱰᱮ ᱞᱮᱭ ᱨᱮᱱᱟᱜ ᱦᱮᱱᱟᱜ-ᱟ, ᱱᱚᱣᱟ ᱤᱫᱤ ᱠᱟᱛᱮ ᱟᱵᱤᱱ ᱪᱮᱫ ᱵᱤᱱ ᱞᱮᱭᱟ? ᱩ ᱵᱳᱞᱛᱮ ᱜᱮᱞᱮ ᱱᱚᱣᱟ ᱠᱤ ᱥᱟᱱᱛᱟᱲ ᱥᱟ ᱥᱚᱢᱟᱡ ᱠᱷᱟᱹᱛᱤᱨ ᱵᱷᱟᱜᱤᱜ-ᱟ ᱥᱮ ᱠᱷᱟᱨᱟᱵᱚᱜ ᱡᱩᱫᱤ ᱵᱷᱟᱜᱮᱜ-ᱟ ᱚᱱᱟ ᱨᱮᱱᱟᱜ ᱪᱮᱫ ᱠᱟᱨᱚᱱ ᱦᱮᱱᱟᱜ-ᱟ ᱟᱨ ᱡᱩᱫᱤ ᱠᱷᱟᱨᱟᱵᱚᱜ-ᱟ ᱚᱱᱟ ᱨᱮᱱᱟᱜ ᱪᱮᱛ ᱠᱟᱨᱚᱱ ᱦᱮᱱᱟᱜ-ᱟ?
ᱟᱫᱚ ᱜᱚᱝᱠᱮ ᱱᱚᱝᱠᱟ ᱠᱟᱹᱢᱤ ᱞᱮᱠᱷᱟᱱ ᱱᱚᱣᱟ ᱠᱚᱛᱚ ᱵᱷᱟᱜᱮ ᱛᱚ ᱟᱻ ᱵᱷᱟᱜᱮ ᱡᱤᱱᱤᱥ ᱛᱚ ᱵᱟᱝ ᱠᱟᱱ ᱜᱮᱭᱟ ᱟᱨ ᱠᱤ ᱠᱟᱨᱚᱱ ᱚᱠᱛᱚ ᱨᱮᱫᱚ ᱧᱮᱞ ᱵᱮᱱ ᱱᱤᱛᱚᱜ ᱡᱟᱦᱟᱸ ᱚᱠ ᱛᱚ ᱛᱟᱠᱚ ᱟᱨᱠᱤ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚᱣᱟᱜ, ᱱᱤᱛᱚᱜ ᱫᱚ ᱦᱩᱭᱩᱜ ᱠᱟᱱ ᱛᱟᱠᱚᱣᱟ ᱚᱞ ᱯᱟᱲᱦᱟᱣ ᱨᱮᱱᱟᱜ ᱚᱠᱛᱚ ᱛᱟᱠᱚᱣᱟ ᱟᱨᱠᱤ᱾ ᱜᱮ ᱟᱫᱚ ᱡᱩᱫᱤ ᱱᱤᱭᱟᱹ ᱡᱚᱠᱷᱮᱡ ᱡᱩᱫᱤ ᱟᱫᱚ ᱩᱱᱠᱩ ᱠᱚ ᱦᱟᱱᱮ ᱪᱷᱟᱹᱯᱨᱤ ᱠᱚ ᱵᱮᱱᱟᱜ ᱟᱠᱚ ᱥᱮ ᱦᱟᱹᱰᱤ ᱯᱟᱹᱣᱨᱟᱹ ᱵᱷᱟᱹᱴᱤ ᱨᱮᱜᱮ ᱠᱚ ᱛᱟᱦᱮᱱᱟᱠᱚ᱾ ᱮᱲᱮᱠᱷᱟᱱ ᱫᱚ ᱟᱵᱮᱱ ᱫᱚ ᱧᱮᱞ ᱵᱮᱱ ᱱᱚᱣᱟ ᱠᱚ ᱢᱮᱱ ᱠᱟᱛᱮᱫ ᱫᱚ ᱟᱵᱮᱱ ᱦᱚᱸ ᱡᱩᱫᱤ ᱢᱮᱢᱮᱱ ᱵᱮᱱ ᱪᱟᱞᱟᱜ-ᱟ ᱟᱵᱮᱱ ᱜᱮᱵᱮᱱ ᱵᱟᱹᱲᱤᱡᱚᱜ-ᱟ ᱾ ᱠᱟᱨᱚᱱ ᱢᱤᱠᱥᱤᱢᱟᱢ ᱡᱟᱭᱜᱟ ᱨᱮᱜᱮ ᱧᱮᱞ ᱦᱩᱭᱩᱜ ᱠᱟᱱᱟ ᱜᱚᱴᱟ ᱜᱮ ᱱᱚᱣᱟ ᱠᱚᱜᱮ ᱫᱚ ᱪᱟᱹᱞᱩᱣ ᱠᱟᱱᱟ᱾ ᱟᱫᱚ ᱦᱳᱭᱛᱚ᱾ ᱱᱤᱭᱟᱹ ᱱᱤᱭᱟᱹ ᱟᱨᱠᱤ ᱡᱟᱦᱟᱸ ᱟᱠᱚ ᱱᱤᱛᱚᱜ ᱡᱟᱦᱟᱸ ᱩᱢᱮᱨ ᱨᱮ ᱢᱮᱱᱟᱜ ᱟᱨᱠᱤ ᱱᱚᱣᱟ ᱚᱢᱮᱨ ᱫᱚ ᱦᱳᱭᱛᱚ ᱵᱟᱝᱠᱚ ᱵᱩᱡᱽ ᱫᱟᱲᱮᱜ ᱠᱟᱱᱟ ᱡᱮ ᱟᱠᱚᱣᱟᱜ ᱪᱮᱫ ᱪᱤᱠᱟᱹᱜ ᱠᱟᱱ ᱛᱟᱠᱚᱣᱟ ᱚᱱᱟ ᱵᱷᱚᱵᱤᱥᱥᱚᱛ᱾ ᱛᱟᱨᱠᱤ ᱛᱤᱱᱟᱹᱜ ᱴᱟ ᱠᱚ ᱧᱩᱛᱟᱹᱛ ᱨᱮᱠᱚ ᱵᱚᱞᱚ ᱪᱟᱞᱟᱜ ᱠᱟᱱᱟᱠᱚ ᱚᱱᱟ ᱫᱚ ᱵᱟᱝᱠᱚ ᱩᱭᱦᱟᱹᱨ ᱫᱟᱠᱚ ᱟᱨᱠᱤ ᱟᱫᱚ ᱚᱱᱟ ᱫᱚ ᱯᱚᱨᱮᱛᱮ ᱠᱚ ᱵᱩᱡᱷᱟᱹᱣ ᱧᱟᱢᱟ ᱟᱨᱠᱤ ᱡᱮ ᱤᱱᱟᱹᱜ ᱢᱟᱱᱮ ᱵᱟᱹᱲᱤᱡ ᱠᱚ ᱠᱟᱹᱢᱤᱭ ᱠᱟᱫᱟ ᱠᱚ ᱟᱨᱠᱤ, ᱦᱩᱸ ᱞᱟᱹᱭ ᱵᱤᱱ᱾
ᱪᱮ ᱥᱟᱱᱛᱟᱲ ᱥᱚᱢᱟᱡᱽ ᱦᱮᱱᱟᱜ-ᱟ, ᱦᱮᱸᱥᱮ ᱵᱟᱝ?
ᱦᱮᱸ ᱦᱮᱸ ᱦᱮᱸ।
ᱟᱵᱚ ᱱᱤᱭᱟᱹ ᱥᱟᱱᱛᱟᱲ ᱥᱚᱢᱟᱡᱽ ᱫᱚ ᱚᱠᱟ ᱚᱠᱟ ᱠᱟᱹᱢᱤ ᱞᱮᱠᱷᱟᱱ ᱢᱟᱱᱮ ᱵᱷᱟᱜᱤᱜ-ᱟ᱾ ᱢᱟᱱᱮ ᱟᱵᱚᱣᱟᱜ ᱚᱠᱟ ᱠᱟᱞᱪᱟᱨ ᱵᱷᱤᱛᱤᱨᱮ ᱪᱮᱫ ᱪᱮᱫ ᱠᱚ ᱳ ᱢᱟᱱᱮ ᱩᱲᱤᱜᱟᱱ ᱦᱚᱭᱛᱚ ᱥᱟᱱᱛᱟᱞᱤ ᱜᱤᱫᱽᱨᱟᱹ ᱵᱟᱠ ᱠᱚ ᱵᱟᱲᱟᱭᱟ ᱟᱵᱚᱣᱟᱜ ᱠᱟᱞᱪᱟᱨ ᱤᱫᱤ ᱠᱟᱛᱮ, ᱦᱮᱸ ᱥᱮ ᱵᱟᱝ?
ᱦᱩᱸ ᱦᱩᱸ᱾
ᱡᱟᱦᱟᱭ ᱠᱚ ᱦᱚᱭᱛᱚ ᱥᱚᱦᱚᱨ ᱵᱟᱡᱟᱨ ᱠᱚᱨᱮ ᱠᱚ ᱛᱟᱦᱮᱱ ᱠᱟᱱᱟ ᱠᱚ᱾ ᱩᱱᱠᱩ ᱢᱟ ᱟᱵᱚ ᱠᱟᱞᱪᱟᱨ ᱤᱫᱤ ᱠᱟᱛᱮ ᱵᱟᱠᱚ ᱵᱟᱲᱟᱭᱟ ᱥᱮ᱾ ᱮᱛᱚ ᱵᱮᱥᱤ ᱦᱮᱸ ᱥᱮ ᱵᱟᱝ, ᱩᱱᱠᱩ ᱦᱚᱠᱚ ᱫᱟᱲᱟ ᱵᱟᱲᱟ ᱛᱮᱠᱚ ᱤᱭᱟᱹ ᱪᱟᱵᱟᱜ ᱠᱟᱱᱟ ᱠᱚ ᱦᱮᱸᱥᱮ, ᱚᱱᱟ ᱥᱚᱦᱚᱨ ᱮᱞᱟᱠᱟ ᱨᱮ᱾ ᱛᱟᱦᱮᱸ ᱞᱮᱠᱷᱟᱱ ᱡᱟ ᱚᱵᱚᱥᱛᱟ ᱫᱤᱠᱩ ᱦᱚᱲ ᱠᱚ ᱥᱟᱞᱟᱜ ᱜᱟᱛᱮ ᱞᱮᱠᱷᱟᱱ᱾ ᱩᱱᱠᱩ ᱦᱚᱸᱠᱚ ᱚᱱᱟ ᱠᱟᱞᱪᱟᱨ ᱨᱮᱠᱚ ᱪᱟᱞᱟᱜ ᱠᱟᱱᱟ ᱫᱤᱠᱩ ᱠᱟᱞᱪᱟᱨ ᱨᱮ ᱦᱮᱸ ᱥᱮ ᱵᱟᱝ? ᱟᱫᱚ ᱟᱵᱤᱱᱟᱜ ᱪᱮᱫ ᱱᱚᱰᱮ ᱞᱟᱹᱭ ᱨᱮᱱᱟᱜ ᱦᱮᱱᱟᱜ ᱩᱱᱠᱩᱫ ᱴᱷᱮᱱ ᱵᱟ ᱟᱹᱵᱤᱱᱟᱜ ᱪᱮᱫ ᱮ ᱟᱹᱵᱤᱱ ᱡᱩᱫᱤ ᱚᱱᱠᱟ ᱥᱩᱡᱳᱜ ᱵᱤᱱ ᱧᱟᱢᱟ ᱟ ᱡᱟᱸᱦᱟᱸᱨᱮ ᱦᱚᱭᱛᱚ ᱟᱹᱵᱤᱱ ᱵᱚᱠᱛᱚᱵᱵᱚ ᱵᱤᱱ ᱮᱢᱟ ᱦᱮᱸᱥᱮ ᱵᱟᱝ ᱩᱱᱠᱩ ᱠᱷᱟᱹᱛᱤᱨ ᱟᱹᱵᱤᱱ ᱪᱮᱫ ᱵᱤᱱ ᱞᱟᱹᱭᱟ? ᱡᱮ ᱥᱚᱢᱟᱡᱽ ᱠᱷᱟᱹᱛᱤᱨ ᱨᱚ ᱚᱠᱟᱞᱮᱠᱟ ᱛᱟᱦᱮᱸ ᱫᱚᱨᱠᱟᱨ ᱥᱮ ᱵᱟᱝ
ᱦᱮᱸ ᱟᱫᱚ ᱜᱚᱝᱠᱮ ᱡᱟᱦᱟᱸ ᱟᱫᱚ ᱢᱤᱫ ᱵᱟᱨ ᱫᱚ ᱚᱱᱠᱟ ᱫᱚ ᱦᱤᱨᱤᱡ ᱦᱤᱨᱤᱡ ᱯᱟᱹᱥᱤᱨ ᱫᱚᱠᱚ ᱛᱟᱦᱮᱱ ᱜᱮᱭᱟ ᱟᱨᱠᱤ
ᱦᱮᱸ ᱦᱮᱸ ᱟᱸᱡᱚᱢᱚᱜ ᱠᱟᱱᱟ
ᱚᱱᱟ ᱟᱵ ᱴᱷᱮᱱ ᱠᱳᱞ ᱦᱮᱡ ᱠᱟᱱᱟ ᱚᱱᱟ ᱠᱟᱴᱟᱣ ᱵᱤᱱ ᱥᱮ
ᱦᱩᱸ
ᱢᱮᱱᱫᱟᱹᱞᱤᱧ ᱢᱤᱫ ᱵᱟᱨ ᱦᱚᱲ ᱫᱚ ᱩ ᱢᱮᱱᱫᱟᱹᱞᱤᱧ ᱩᱝᱠᱩ ᱡᱟᱦᱟᱸ ᱟᱨᱤ ᱥᱚᱦᱚᱨ ᱵᱟᱡᱟᱨ ᱠᱚᱨᱮᱜ ᱠᱚ ᱛᱟᱦᱮᱱ ᱠᱟᱱᱟ ᱠᱚ ᱟᱨᱠᱤ ᱢᱟᱱᱮ ᱩᱱᱠᱩ ᱫᱚ ᱢᱤᱫ ᱵᱟᱨ ᱫᱚ ᱦᱚᱭᱛᱚ ᱟᱵᱚ ᱠᱚᱨᱮᱱ ᱡᱟᱦᱟᱸ ᱠᱚ ᱢᱮᱱᱟᱜ ᱠᱚᱣᱟ ᱟᱨᱠᱤ ᱚᱱᱟ ᱠᱚᱫᱚ ᱦᱟᱸᱜ
ᱦᱮᱸ ᱦᱮᱸ ᱦᱮᱸ
ᱠᱮᱭᱟ ᱩᱱᱠᱩ ᱠᱚᱫᱚ ᱢᱤᱫ ᱵᱟᱨ ᱫᱚ ᱦᱟᱸᱜ ᱟᱫᱚ ᱡᱟᱦᱟᱸ ᱠᱚ ᱱᱤᱛᱚᱜ ᱚᱲᱟᱜ ᱠᱚᱨᱮ ᱢᱮᱱᱟᱜ ᱠᱚᱣᱟ ᱠᱤ ᱟᱫᱚ ᱩᱝᱠᱩ ᱠᱚ ᱞᱟᱦᱟ ᱠᱚ ᱚᱱᱟ ᱠᱚ ᱢᱟᱱᱮ ᱟᱵᱚᱣᱟᱜ ᱢᱟᱱᱮ ᱱᱚᱣᱟ ᱟᱨ ᱠᱤ ᱠᱟᱞᱪᱟᱨ ᱠᱚᱠᱚ ᱪᱮᱫ ᱠᱷᱟᱱ ᱦᱮᱸ ᱠᱟᱞᱪᱟᱨ ᱠᱚᱠᱚ ᱞᱟᱦᱟ ᱤᱫᱤ ᱠᱷᱟᱱ ᱜᱮ ᱵᱷᱟᱹᱜᱤᱜᱼᱟ ᱟᱨᱠᱤ ᱢᱟᱱᱮ ᱩᱱᱠᱩ ᱫᱚ ᱧᱮᱞ ᱠᱚᱵᱮᱱ ᱮ ᱩᱝᱠᱩ ᱫᱚ ᱫᱚᱢᱮ ᱜᱟᱱ ᱫᱚ ᱵᱟᱹᱱᱩᱜ ᱠᱚᱣᱟ ᱛᱚ ᱟᱨ ᱥᱚᱦᱚᱨ ᱵᱟᱡᱟᱨ ᱨᱮᱱ ᱟᱛᱽ ᱟᱵᱚ ᱠᱚᱵᱚᱱ ᱴᱷᱤᱠ ᱞᱮᱱᱠᱷᱟᱱ ᱜᱮ ᱚᱝᱠᱳ ᱦᱚᱸ ᱠᱚ ᱴᱷᱤᱠᱚᱜ ᱟᱠᱚ ᱠᱟᱨᱚᱱ ᱡᱮᱦᱮᱛᱩ ᱩᱝᱠᱩ ᱛᱮᱫᱚ ᱢᱟ ᱪᱮᱜ ᱟᱪᱪᱷᱟ ᱟᱢ ᱞᱟᱹᱭ ᱢᱮ
ᱟᱵᱤᱱ ᱱᱚᱣᱟ ᱯᱚᱭᱮᱱᱴ ᱴᱟ ᱵᱤᱱ ᱞᱮᱭ ᱠᱟᱜᱼᱟ ᱱᱚᱣᱟ ᱦᱚᱸ ᱢᱤᱜᱴᱤᱡ ᱵᱷᱟᱜᱤ ᱯᱚᱭᱮᱱᱴ ᱵᱤᱱ ᱞᱮᱭ ᱠᱟᱜᱟ ᱦᱮᱸᱥᱮ ᱵᱟᱝ?
ᱦᱚ ᱦᱩ ᱦᱩ
ᱥᱚᱢᱟᱡ ᱨᱮ ᱛᱟᱦᱮᱸ ᱵᱟᱠᱷᱨᱟ ᱫᱚ ᱩᱲᱤ ᱠᱤᱪᱷᱩ ᱡᱤᱱᱤᱥ ᱥᱮᱬᱟ ᱫᱚᱨ ᱠᱟᱨ ᱵᱚᱸᱜᱟ ᱵᱩᱨᱩ ᱠᱚ ᱵᱟᱲᱟᱭ ᱫᱚᱨᱠᱟᱨ ᱦᱮᱸ ᱥᱮ ᱵᱟᱝ ᱟᱨ ᱡᱟᱦᱟᱸᱭ ᱠᱚ ᱯᱟᱹᱦᱤᱞ ᱦᱚᱲ ᱠᱚ ᱦᱮᱱᱟᱜ ᱟᱠᱚ ᱦᱮᱸᱥᱮ ᱵᱟᱝ ᱩᱱᱠᱩ ᱥᱟᱞᱟᱜ ᱠᱟᱹᱴᱤᱡ ᱫᱩᱲᱩᱵ ᱠᱟᱛ ᱛᱮ ᱜᱚᱞᱯᱚ ᱵᱟᱲᱟ
ᱠᱩ ᱥᱟᱞᱟᱜ ᱚᱱᱟ ᱠᱟᱞᱪᱟᱨ ᱤᱫᱤ ᱠᱟᱛᱮ ᱟᱞᱳᱪᱚᱱᱟ ᱠᱚ ᱟᱞᱳᱪᱚᱱᱟ ᱞᱮ ᱠᱷᱟᱱ ᱵᱷᱟᱹᱜᱤ ᱠᱚᱜᱼᱟ ᱦᱮᱸ ᱥᱮ ᱵᱟᱝ? ᱤᱱᱟᱹᱛᱮ ᱩᱲᱤ ᱠᱤᱪᱷᱩ ᱠᱚ ᱥᱤ ᱥᱮᱬᱟ ᱠᱮᱜᱼᱟ ᱠᱚ ᱩᱱ ᱢᱟᱱᱮ ᱡᱟᱦᱟᱸᱭ ᱠᱚ ᱦᱚᱭᱛᱳ ᱯᱟᱹᱦᱤᱞ ᱦᱚᱲ ᱠᱚ ᱥᱟᱞᱟᱜ ᱫᱩᱲᱩᱵ ᱠᱟᱛᱮ ᱠᱚ ᱟᱞᱳᱪᱚᱱᱟᱭᱟ ᱤᱱᱟᱹ ᱛᱮᱠᱚ ᱵᱟᱲᱟᱭ ᱱᱟᱢᱟ ᱠᱚ ᱟᱵᱚᱣᱟᱜ ᱠᱟᱞᱪᱟᱨ ᱚᱠᱟᱞᱮᱠᱟ
ᱛᱟᱦᱮᱸ ᱞᱮᱱᱟ ᱥᱮ ᱚᱠᱟᱞᱮᱠᱟ ᱱᱤᱛᱳᱜ ᱪᱟᱞᱟᱜ ᱠᱟᱱᱟ ᱪᱮᱜᱠᱟ ᱠᱟᱛᱮ ᱪᱤ ᱠᱟᱹ ᱞᱮᱠᱷᱟᱱ ᱜᱟᱱᱚᱜ ᱜᱮᱭᱟ ᱟᱨᱠᱤ
ᱛᱚ ᱢᱟᱱ ᱢᱟ ᱡᱷᱚᱛᱚ ᱵᱚᱨᱛᱚᱢᱟᱱ ᱢᱟ ᱡᱷᱚᱛᱚ ᱴᱮᱰᱤᱥᱚᱱᱟᱞ ᱪᱟᱹᱞᱩᱜ ᱠᱟᱱᱟ ᱥᱮ ᱥᱚᱦᱚᱨ ᱢᱟᱨᱠᱮᱴ ᱚᱱᱟ ᱴᱮᱰᱤᱥᱚᱱᱟᱞ ᱜᱮ ᱦᱮᱡ ᱮᱱᱟ ᱰᱤᱡᱤᱴᱟᱞ ᱡᱩᱜᱽ ᱪᱟᱵᱟᱭᱮᱱᱟ ᱱᱮᱛᱟᱨ ᱦᱮᱸᱥᱮ ᱱᱮᱛᱟᱨ ᱡᱷᱚᱛᱚ ᱜᱤᱫᱽᱨᱟᱹ ᱢᱟ ᱯᱷᱳᱱ ᱯᱷᱳᱱ ᱨᱮᱠᱚ ᱴᱟᱭᱤᱢ ᱠᱚ ᱤᱭᱟᱹᱭ ᱫᱟᱠᱚ ᱦᱮᱸ ᱥᱮ ᱵᱟᱝ ᱡᱟᱦᱟᱸᱭ ᱠᱚ ᱦᱚᱭᱛᱚ ᱠᱩᱲᱤ ᱠᱚ ᱥᱟᱞᱟᱜ ᱨᱚᱯᱚᱲ ᱠᱟᱛᱮᱜ ᱠᱚ ᱴᱟᱭᱤᱢ ᱠᱚ ᱯᱟᱥᱮᱫᱟ᱾
ᱦᱩᱸ
ᱠᱤᱪᱷᱩ ᱦᱚᱲ ᱠᱚ ᱡᱟᱦᱟᱸᱭ ᱠᱚ ᱜᱮᱢ ᱠᱷᱮᱞ ᱠᱟᱛᱮ ᱠᱚ ᱴᱟᱭᱤᱢ ᱠᱚ ᱯᱟᱥ ᱮᱫᱟ, ᱠᱤᱪᱷᱩ ᱦᱚᱲ ᱩᱸᱻ ᱢᱳᱵᱟᱭᱤᱞ ᱧᱮᱞ ᱧᱮᱞ ᱛᱮᱠᱚ ᱴᱟᱭᱤᱢ ᱠᱚ ᱠᱟᱴᱟᱭ ᱫᱟᱠᱚ ᱯᱟᱹᱦᱤᱞ ᱦᱚᱲ ᱠᱚ ᱥᱟᱞᱟᱜ ᱫᱩᱲᱩᱵ ᱠᱟᱛᱮ ᱛᱮ ᱡᱮ ᱟᱞᱳᱪᱚᱱᱟ ᱪᱚᱨᱪᱟ ᱚᱱᱟ ᱡᱤᱱᱤᱥᱴᱟ ᱫᱚ ᱵᱟᱝ ᱦᱩᱭᱩᱜ ᱠᱟᱱᱟ ᱦᱮᱸ ᱥᱮ ᱵᱟᱝ, ᱚᱱᱟ ᱡᱤᱱᱤᱥᱴ ᱡᱩ ᱡᱚᱠᱷᱚᱱ ᱵᱟᱝ ᱦᱩᱭᱩᱜ ᱠᱟᱱᱟ ᱚᱱᱟ ᱠᱷᱟᱹᱛᱤᱨ ᱟᱵᱚᱣᱟᱜ ᱠᱟᱞᱪᱟᱨ ᱴᱟᱜ ᱛᱟᱭᱱᱚᱢᱚᱜ ᱠᱟᱱᱟ ᱾
ᱟᱫᱚ ᱛᱟᱭᱱᱚᱢ ᱛᱮ, ᱛᱟᱭᱱᱚᱢ ᱛᱮᱱᱟᱜ ᱵᱚᱞᱛᱮ ᱟᱫᱚ ᱢᱟᱱᱮ ᱤᱭᱚᱝ ᱡᱮᱱᱟᱨᱮᱥᱮᱱ, ᱢᱟᱱᱮ ᱱᱩᱠᱩ ᱜᱤᱫᱽᱨᱟᱹ ᱠᱚ ᱡᱩᱫᱤ ᱵᱟᱝᱠᱚ ᱥᱮᱬᱟ ᱤᱫᱤᱭᱟᱠᱚ ᱮᱸᱲᱮ ᱠᱷᱟᱱ ᱜᱮᱛᱚ ᱟᱵᱚ ᱫᱚ ᱵᱚᱱ ᱛᱟᱭ ᱟᱵᱚ ᱫᱚᱵᱚᱱ ᱛᱟᱭᱚᱢ ᱪᱟᱞᱟᱜ ᱠᱟᱱᱟᱵᱚᱱ ᱟᱨᱠᱤ, ᱢᱟᱱᱮ ᱮᱸᱲᱮ ᱠᱷᱟᱱ ᱫᱚ ᱦᱚᱜᱼᱚᱭ ᱡᱮ ᱟᱵᱮᱱ ᱧᱮᱞ ᱵᱮᱱ ᱚᱫᱷᱤᱠᱟᱝᱥᱚ ᱜᱤᱫᱽᱨᱟᱹ ᱜᱮ ᱱᱮᱛᱟᱨ ᱠᱚ ᱧᱮᱞ ᱦᱩᱭᱩᱜ ᱠᱟᱱᱟ, ᱦᱚᱜᱼᱚᱭ ᱡᱮ ᱟᱵᱮᱱ ᱚᱱᱛᱮ ᱛᱚ ᱢᱮᱱᱟᱜ ᱜᱮᱭᱟ ᱛᱚ ᱱᱤᱥᱪᱳᱭ ᱵᱟᱦᱟ ᱥᱚᱨᱦᱟᱭ ᱢᱟᱜ ᱢᱚᱸᱬᱮ ᱠᱚᱫᱚ ᱢᱮᱱᱟᱜ ᱜᱮᱭᱟ ᱾ ᱦᱮᱸ ᱧᱮᱞ ᱢᱟᱱᱮ ᱧᱮᱞ ᱠᱚ ᱦᱩᱭᱩᱜ ᱠᱟᱱᱟ, ᱡᱮ ᱱᱚᱣᱟ ᱠᱚᱫᱚ ᱨᱩ ᱠᱚᱫᱚ ᱵᱟᱝ ᱠᱚ ᱵᱟᱲᱟᱭᱟᱠᱚ᱾ ᱢᱟᱱᱮ ᱟᱹᱰᱤ ᱟᱹᱰᱤᱜᱟᱱ ᱜᱤᱫᱽᱨᱟᱹ ᱜᱮ ᱦᱮᱸ ᱦᱮᱸ ᱧᱮᱞ ᱠᱚ ᱦᱩᱭᱩᱜ ᱠᱟᱱᱟ ᱾ ᱟᱫᱚ ᱡᱩᱫᱤ ᱢᱚᱱᱮ ᱠᱟᱜ ᱵᱮᱱ ᱟᱵᱚ ᱥᱟᱱᱛᱟᱲ ᱦᱩᱭ ᱠᱟᱛᱮᱫ, ᱥᱟᱱᱛᱟᱲ ᱨᱩ ᱠᱚ ᱡᱩᱫᱤ ᱟᱵᱮᱱᱟᱜ ᱜᱮ ᱵᱟᱝ ᱵᱮᱱ ᱫᱟᱲᱮᱭᱟᱜᱼᱟ
ᱦᱩᱸ
ᱛᱟᱦᱚᱞᱮ ᱟᱫᱚ ᱮᱲᱮ ᱠᱷᱟᱱ ᱫᱚ ᱪᱤᱫᱠᱟ ᱨᱮᱵᱤᱱ ᱟᱫᱚ ᱟᱡ ᱛᱮᱜᱮ ᱛᱚ ᱛᱟᱭᱚᱢ ᱪᱟᱞᱟᱜᱼᱟ ᱟᱫᱚ ᱢᱟ ᱞᱮᱭᱵᱤᱱ᱾
ᱟᱫᱚ ᱥᱟᱱᱛᱟᱲ ᱥᱚᱢᱟᱡᱽ ᱨᱮᱱᱟᱜ ᱠᱟᱞᱪᱟᱨ ᱫᱚ ᱟᱨᱦᱚ ᱚᱠᱟᱨᱮ ᱛᱟᱦᱮᱱ ᱠᱟᱱᱟ᱾
ᱛᱟᱦᱮᱱ ᱠᱟᱱᱟ ᱟᱫᱚ ᱱᱚᱝᱠᱟ ᱫᱚ ᱱᱚᱝᱠᱟ ᱫᱚ ᱧᱮᱞ ᱠᱚ ᱦᱩᱭᱩᱜ ᱠᱟᱱᱟ ᱡᱮ ᱡᱚᱠᱷᱚᱱ ᱚᱱᱟ ᱰᱤᱡᱮ ᱞᱟᱜᱽᱲᱮ ᱠᱚ ᱦᱩᱭᱩᱜ ᱠᱟᱱᱟ ᱩᱱ ᱫᱚ ᱠᱤᱱᱛᱩ ᱞᱟ
ᱦᱩᱸ- ᱦᱩᱸᱦᱩᱸᱦᱩᱸ ᱚᱱᱟ ᱠᱚᱨᱮ ᱫᱚ ᱟᱵᱚᱨᱤᱱ ᱢᱮᱠᱥᱤᱢᱟᱢ ᱜᱤᱫᱽᱨᱟᱹ ᱠᱚᱫᱚ ᱚᱱᱟ ᱠᱷᱟᱹᱛᱤᱨ ᱠᱚ ᱵᱚᱨᱵᱟᱫᱚᱜ ᱠᱟᱱᱟ ᱦᱮᱸ ᱥᱮ ᱾
ᱚᱻ ᱦᱮᱸ᱾
ᱟᱫᱚ ᱤᱧ ᱫᱚ ᱱᱤᱭᱟᱹ ᱠᱟᱛᱷᱟ ᱵᱟᱹᱧ ᱞᱟᱹᱭ ᱮᱫᱟ ᱡᱮ ᱰᱟᱵᱩᱝ ᱚᱨᱜᱮᱥᱴᱟᱨ ᱮᱠᱫᱚᱢ ᱵᱚᱱᱫᱚ ᱾ ᱮᱠᱫᱚᱢ ᱵᱟᱝ ᱦᱩᱭᱩᱜ ᱢᱟ, ᱦᱩᱭᱩᱜ ᱢᱟ ᱠᱤᱱᱛᱩ ᱞᱤᱢᱤᱴ ᱨᱮ ᱦᱩᱭ ᱞᱮᱠᱷᱟᱱ ᱫᱚ ᱵᱷᱟᱹᱜᱤ ᱠᱚᱜᱼᱟ ᱾ ᱦᱮᱸᱥᱮ ᱵᱟᱝ, ᱱᱮᱛᱟᱨ ᱢᱟ ᱜᱚᱴᱟ ᱥᱮᱱ ᱜᱮ ᱯᱨᱳᱜᱨᱟᱢ ᱦᱮᱸ ᱥᱮ ᱵᱟᱝ᱾ ᱜᱚᱴᱟ ᱥᱮᱱ ᱯᱨᱳᱜᱨᱟᱢ ᱠᱷᱟᱹᱛ ᱛᱤᱨ ᱜᱮ ᱟᱵᱚ ᱥᱟᱱᱛᱟᱲ ᱥᱚᱢᱟᱡᱽ ᱨᱮ ᱟᱹᱲᱤᱜᱟᱱ ᱠᱚᱲᱟ ᱠᱩᱲᱤ ᱠᱚ ᱵᱚᱨᱵᱟᱫ ᱪᱟᱵᱟᱜ ᱠᱟᱱᱟ ᱠᱚ ᱠᱤᱪᱷᱩ ᱠᱚᱲᱟ ᱦᱚᱭᱛᱳ ᱪᱷᱟᱯᱨᱤ ᱠᱚ ᱵᱮᱱᱟᱜ ᱠᱟᱱᱟ ᱠᱚ, ᱪᱷᱟᱯᱨᱟ ᱪᱷᱟᱯᱨᱤ ᱠᱚ ᱵᱮᱱᱟᱜ ᱠᱟᱱᱟ ᱠᱚ ᱡᱚᱛ ᱛᱚ ᱦᱮᱸ ᱥᱮ ᱵᱟᱝ᱾ ᱟᱫᱚ ᱚᱞ ᱟᱨᱦᱚᱸ ᱟᱨᱦᱚᱸ ᱚᱞ ᱟᱨᱦᱚᱸ ᱚᱞᱯᱚ ᱵᱚᱭᱚᱥ ᱠᱚᱨᱮ ᱚᱞᱯᱚ ᱵᱚᱭᱚᱥ ᱨᱮᱠᱚ ᱡᱟᱶᱟᱭᱚᱜ ᱠᱟᱱᱟ ᱠᱚ ᱾ ᱵᱟᱯᱞᱟᱜ ᱠᱟᱱᱟ ᱠᱚᱸ ᱦᱮᱸ ᱥᱮ ᱵᱟᱝ᱾
ᱟᱫᱚ ᱜᱚᱢᱠᱮ ᱟᱹᱞᱤᱧᱟᱜ ᱜᱮᱞᱤᱧ ᱢᱮᱱᱫᱟ, ᱡᱟᱦᱟᱸᱭ ᱠᱚ ᱢᱟᱱᱮ ᱚᱞᱯᱚ ᱵᱚᱭᱮᱥ ᱨᱮᱠᱚ ᱢᱟᱱᱮ ᱠᱚ ᱮᱸ ᱠᱩᱲᱤ ᱜᱤᱫᱽᱨᱟᱹ ᱠᱚᱠᱚ ᱡᱟᱦᱟᱸᱭ ᱠᱚ ᱫᱟᱹᱲ ᱫᱟ ᱠᱚ ᱢᱟᱱᱮ ᱟᱠᱚ ᱛᱮᱜᱮ ᱱᱤᱭᱟᱹ ᱟᱸᱜᱤᱨ ᱪᱟᱞᱟᱜ ᱠᱟᱱᱟ ᱠᱚ ᱾ ᱥᱮ ᱠᱚᱲᱟ ᱜᱤᱫᱽᱨᱟᱹ ᱠᱚᱦᱚᱸ ᱠᱚ ᱵᱟᱯᱞᱟᱜ ᱠᱟᱱᱟ ᱠᱚ, ᱛᱟᱦᱞᱮ ᱩᱱᱠᱩ ᱟᱹᱵᱤᱱ ᱢᱟᱱᱮ ᱟᱹᱵᱤᱱᱟᱜ ᱩᱱᱠᱩ ᱢᱟᱱᱮ ᱢᱮᱱ ᱟᱹᱵᱤᱱᱟᱜ ᱪᱮᱫ ᱟᱨᱠᱤ ᱢᱟᱱᱮ ᱩᱱᱠᱩ ᱪᱮᱛᱟᱱ ᱨᱮ ᱟᱨᱠᱤ?
ᱩᱱᱠᱩ ᱪᱮᱛᱟᱱ ᱨᱮ ᱞᱟᱹᱭ ᱨᱮᱱᱟᱜ ᱟᱹᱞᱤᱧ ᱱᱟᱜ ᱠᱟᱛᱷᱟ ᱦᱩᱭᱩᱜ ᱠᱟᱱᱟ ᱡᱮ ᱩᱱ ᱠᱩ ᱱᱤᱭᱟᱹ ᱚᱞᱯᱚ ᱵᱚᱭᱚᱥᱨᱮ ᱩᱱᱠᱩ ᱴᱷᱮᱱ ᱢᱟ ᱞᱟᱹᱭ ᱞᱮᱠᱷᱟᱱ ᱢᱟ ᱩᱱᱠᱩ ᱢᱟ ᱱᱤᱭᱟᱹ ᱠᱟᱛᱷᱟ ᱢᱟ ᱱᱤᱭᱟᱹ ᱢᱮᱪᱩᱨᱤᱴᱤ ᱵᱚᱭᱮᱥ ᱵᱟᱝ ᱦᱩᱭ ᱞᱮᱠᱷᱟᱱ ᱵᱟᱠᱚ ᱵᱩᱡᱷᱟᱹᱣᱟ ᱥᱮ ᱾
ᱵᱟᱝ ᱦᱮᱸ
ᱩᱱᱠᱩ ᱢᱟ ᱩᱱᱠᱩ ᱢᱟ ᱵᱚᱭᱚᱥ ᱠᱚᱢ ᱜᱮᱭᱟ ᱥᱮ ᱡᱟᱦᱟᱸᱭ ᱠᱚ ᱦᱚᱭᱛᱳ ᱵᱟᱯᱞᱟᱜ ᱠᱟᱱᱟ ᱠᱚ ᱡᱟᱶᱟᱭᱚᱜ ᱠᱟᱱᱟ ᱠᱚ, ᱩᱱᱠᱩᱣᱟᱜ ᱵᱚᱭᱚᱥ ᱫᱚ ᱩᱰᱤ ᱠᱚᱢ᱾ ᱩᱱᱠᱩ ᱡᱩᱫᱤ ᱯᱮ ᱩᱱᱠᱩ ᱡᱩᱫᱤ ᱞᱮ ᱞᱟᱹᱭ ᱟᱞᱮ ᱡᱮ ᱱᱤᱝᱠᱟᱹ ᱱᱤᱝᱠᱟᱹ ᱠᱚᱨᱟᱣ ᱯᱮ᱾ ᱩᱱᱠᱩ ᱚᱱᱟ ᱫᱚ ᱵᱟᱹᱲᱤᱪ ᱠᱚ ᱢᱚᱱᱮᱭᱟ ᱱᱚᱣᱟ ᱟᱯ-ᱟᱯᱮ ᱯᱮ ᱠᱷᱟᱨᱟᱯ ᱯᱮ ᱞᱟᱹᱭ ᱫᱟ᱾ ᱟᱞᱮ ᱢᱟ ᱫᱩᱞᱟᱹᱲᱮᱜ ᱟᱞᱮ, ᱟᱞᱮ ᱡᱟᱶᱟᱭᱚᱜ ᱠᱟᱱᱟᱞᱮ ᱵᱟ ᱵᱟᱯᱞᱟᱜ ᱠᱟᱱᱟᱞᱮ ᱚᱱᱟ ᱫᱚ ᱟᱞᱮᱭᱟᱜ ᱵᱮᱠᱛᱤᱜᱚᱛᱚ ᱵᱮᱯᱟᱨ ᱤᱱᱟᱹ ᱛᱮᱠᱚ ᱞᱟᱹᱭᱟ ᱦᱮᱸ ᱥᱮ ᱵᱟᱝ?
ᱟᱫᱚ ᱦᱚᱭᱛᱳ ᱟᱢ ᱚᱱᱟ ᱵᱟᱢ ᱧᱮᱞ ᱥᱟᱦᱟᱣ ᱫᱟ᱾ ᱟᱢ ᱱᱚᱣᱟ ᱡᱤᱱᱤᱥᱴᱟ ᱤᱧᱟᱹᱜ ᱵᱟᱢ ᱧᱮᱞ ᱥᱟᱦᱟᱣ ᱫᱟᱲᱮᱜ ᱠᱟᱱᱟ ᱱᱚᱝᱠᱟ ᱠᱤᱪᱷᱩ ᱢᱤᱫᱴᱮᱱ ᱠᱟᱛᱷᱟᱭ ᱨᱟᱠᱟᱵᱼᱟ ᱟᱨᱠᱤ᱾
ᱨᱟᱠᱟᱵᱟ ᱦᱮᱸᱥᱮ᱾ ᱚᱱᱟ ᱨᱮᱫᱚ ᱯᱚᱭᱮᱱᱴ ᱦᱤᱥᱟᱹᱵ ᱛᱮᱫᱚ ᱤᱱᱟᱜ ᱞᱟᱹᱭ ᱨᱮᱱᱟᱜ ᱠᱟᱛᱷᱟ ᱦᱩᱭᱩᱜ ᱠᱟᱱᱟ ᱡᱮ ᱚᱸᱰᱮ ᱫᱚ ᱜᱟᱨᱡᱮᱱ ᱵᱟᱵᱟ ᱢᱟ ᱥᱚᱪᱮᱛᱚᱱ ᱦᱩᱭ ᱫᱚᱨᱠᱟᱨ, ᱦᱮᱸ ᱥᱮ ᱵᱟᱝ? ᱜᱤᱫᱽᱨᱟᱹ ᱚᱠᱟ ᱨᱮᱠᱚ ᱪᱟᱞᱟᱜ ᱠᱟᱱᱟ, ᱚᱠᱟ ᱨᱮ ᱵᱟᱠᱚ ᱪᱟᱞᱟᱜ ᱠᱟᱱᱟ, ᱜᱟᱭᱤᱰ ᱮᱢ ᱫᱚᱨᱠᱟᱨ ᱜᱟᱭᱤ ᱪᱟᱹ ᱫᱚᱦᱚ ᱫᱚᱨᱠᱟᱨ ᱦᱮᱸ ᱥᱮ ᱵᱟᱝ? ᱡᱩᱫᱤ ᱵᱟᱵᱟ ᱢᱟ ᱥᱚᱪᱮᱛᱚᱱ ᱠᱚ ᱫᱚᱦᱚ ᱥᱚᱪᱮᱛᱚᱱ ᱠᱚ ᱛᱟᱦᱮᱸᱱᱟ ᱜᱤᱫᱽᱨᱟᱹ ᱦᱚᱸᱠᱚ ᱥᱚᱪᱮᱛᱚᱱᱚᱜᱼᱟ ᱠᱚ᱾ ᱵᱟᱵᱟ ᱢᱟ ᱡᱩᱫᱤ ᱜᱟᱭᱤᱴ ᱨᱮᱜᱮ ᱫᱚᱦᱚᱭᱟᱭ, ᱜᱤᱫᱽᱨᱟᱹ ᱦᱚᱸ ᱜᱟᱭᱤᱰ ᱨᱮ ᱛᱟᱦᱮᱱᱟ ᱦᱮᱸ ᱥᱮ ᱵᱟᱝ? ᱟᱨ ᱵᱟᱵᱟ ᱢᱟ ᱡᱩᱫᱤ ᱠᱟᱹᱡ ᱛᱟᱞᱟᱝ ᱦᱟᱛᱮ ᱱᱟᱛᱮ ᱜᱚᱫᱚᱜ ᱟᱠᱚ ᱛᱚᱵᱮ ᱜᱤᱫᱽᱨᱟᱹ ᱫᱚ ᱤᱱᱟᱹ ᱚᱵᱚᱥᱛᱟ ᱦᱩᱭᱩᱜᱼᱟ᱾ ᱦᱮᱸ ᱥᱮ ᱵᱟᱝ?
ᱢᱟᱱᱮ ᱢᱟᱱᱮ ᱠᱟᱛᱷᱟ ᱫᱚ ᱦᱩᱭᱩᱜ ᱠᱟᱱᱟ ᱥᱚᱝᱥᱟᱨ ᱨᱮ ᱪᱟᱯ ᱛᱟᱦᱮᱸᱱ ᱨᱮᱦᱚᱸ ᱢᱟᱱᱮ ᱜᱤ ᱫᱨᱟᱹ ᱠᱚᱫᱚ ᱠᱟᱹᱴᱤᱡ ᱧᱮᱞ ᱠᱚᱦᱚᱸ ᱦᱩᱭᱩᱜᱼᱟ᱾
ᱦᱳᱭ ᱦᱳᱭ ᱦᱳᱭ, ᱯᱚᱭᱮᱱᱴ ᱫᱚ ᱚᱱᱟᱜᱮ᱾
ᱦᱮᱸ ᱢᱟᱱᱮ ᱡᱷᱚᱛᱚ ᱨᱮᱜᱮ ᱢᱟᱸ ᱠᱟᱹᱴᱤᱡ ᱴᱟᱭᱤᱢ ᱫᱚ ᱮᱢ ᱫᱚᱨᱠᱟᱨᱚᱜ ᱠᱟᱱᱟ ᱱᱚᱛᱮ ᱦᱚ᱾ ᱚᱱᱛᱮ ᱦᱚᱸ ᱡᱮ ᱜᱤᱫᱽᱨᱟᱹ ᱠᱟᱱᱟᱭ ᱦᱟᱨᱟᱣ ᱠᱟᱱᱟᱭ ᱢᱮᱱ ᱦᱟᱨᱟᱣ ᱠᱟᱱᱟᱭ ᱵᱩᱨᱩᱣ ᱠᱟᱱᱟᱭ ᱢᱮᱱᱛᱮ ᱡᱮ ᱩᱱᱤ ᱫᱚ ᱚᱸ ᱱᱤᱛᱚᱜ ᱛᱟᱲᱟᱢ ᱵᱟᱲᱟ ᱫᱟᱲᱮᱜ ᱠᱟᱱᱟ ᱢᱮᱱᱛᱮ ᱩᱱᱤ ᱫᱚ ᱮᱜ ᱠᱚᱢ ᱡᱮ ᱟᱹᱰᱤ ᱢᱟᱨᱟᱝ ᱦᱚᱲ ᱠᱟᱱᱟᱭ ᱚᱝᱠᱟ ᱞᱮᱠᱟ ᱫᱚ ᱵᱟᱝ ᱟᱨᱠᱤ᱾ ᱡᱟᱹᱛᱚ ᱫᱤᱱ ᱟᱭᱳᱼᱵᱟᱵᱟ ᱛᱟᱦᱮᱱᱟ ᱠᱚ ᱚᱱᱟ ᱠᱚᱫᱚ ᱩᱱᱠᱩ ᱫᱚ ᱵᱩᱡᱷᱟᱹᱣ ᱫᱚ ᱮᱠᱟᱱᱛᱚ ᱫᱚᱨᱠᱟᱨᱚᱜ᱾
ᱮᱠᱟᱱᱛᱚ ᱫᱚᱨᱠᱟᱨᱚᱜ ᱠᱟᱱᱟ, ᱦᱮᱸ ᱥᱮ ᱵᱟᱝ? ᱚᱰᱤᱜᱟᱱ ᱡᱟᱜᱟ ᱨᱮ ᱠᱤᱪᱷᱩ ᱠᱤᱪᱷᱩ ᱟᱵᱚ ᱥᱟᱱᱛᱟᱲ ᱥᱚᱢᱟᱡᱽ ᱨᱮ ᱡᱟᱦᱟᱸᱭ ᱜᱤᱫᱽᱨᱟᱹ ᱠᱚ, ᱦᱮᱸ ᱥᱮ ᱵᱟᱝ? ᱦᱚᱭᱛᱳ ᱵᱟᱵᱟ ᱢᱟ ᱢᱩᱨᱩᱠᱷ ᱜᱮᱭᱟ ᱠᱚ, ᱡᱟᱹᱥᱛᱤ ᱵᱟᱠᱚ ᱯᱟᱲᱦᱟᱣ ᱠᱟᱱᱟ ᱠᱚ, ᱠᱤᱱᱛᱩ ᱜᱤᱫᱽᱨᱟᱹ ᱫᱚ ᱜᱟᱭᱤᱰ ᱨᱮᱫᱚ ᱩᱱᱠᱩ ᱫᱚ ᱠᱚᱢᱛᱤ ᱫᱚ ᱵᱟᱠᱚ ᱫᱚᱦᱚᱭ ᱜᱮᱭᱟ ᱠᱚ᱾
ᱵᱟᱝ ᱩᱸ᱾
ᱟᱨ ᱚᱱᱟ ᱚᱱᱟ ᱯᱚᱨᱤᱥᱛᱷᱤᱛᱤ ᱠᱷᱚᱱ ᱩᱰᱤᱜᱟᱱ ᱟᱵᱚ ᱥᱟᱱᱛᱟᱲ ᱥᱚᱢᱟᱡᱽ ᱠᱷᱚᱱ ᱩᱰᱤᱜᱟᱱ ᱦᱚᱲ ᱠᱚ ᱩᱰᱤ ᱵᱷᱟᱜᱤ ᱵᱷᱟᱜᱤ ᱡᱟᱝᱟ ᱨᱮᱠᱚ ᱯᱳᱥᱴᱤᱝ ᱠᱟᱱᱟ ᱠᱚ, ᱵᱷᱟᱜᱤ ᱵᱷᱟᱜᱤ ᱠᱚ ᱪᱟᱠ ᱨᱤᱭ ᱫᱟᱠᱚ ᱡᱚᱵᱮ ᱫᱟᱠᱚ, ᱦᱮᱸ ᱥᱮ ᱵᱟᱝ?
ᱦᱩᱸ᱾
ᱟᱨ ᱚᱱᱟ ᱤᱱᱟ ᱞᱟᱹᱭ ᱨᱮᱱᱟᱜ ᱫᱚ ᱦᱩᱭᱩᱜ ᱠᱟᱱᱟ ᱡᱮ ᱵᱟᱵᱟ ᱢᱟ ᱥᱚᱪᱮᱛᱚᱱ ᱫᱚᱨᱠᱟᱨ᱾ ᱤᱱᱟᱹ ᱛᱮ ᱜᱤᱫᱽᱨᱟᱹ ᱦᱚᱸ ᱥᱚᱪᱮ ᱛᱚᱱᱚᱼᱟ ᱟᱨ ᱵᱟᱵᱟ ᱢᱟ ᱠᱟᱹᱴᱤᱡ ᱤᱭᱟᱹ ᱫᱚᱨᱠᱟᱨ, ᱦᱮᱸ ᱥᱮ ᱵᱟᱝ? ᱠᱟᱹᱡ ᱛᱟᱞᱟᱝ ᱡᱩᱫᱤ ᱤᱭᱟᱹ ᱛᱟᱦᱮᱱᱟ ᱛᱚᱵᱮ ᱡᱚᱛᱚᱱᱟᱜ ᱴᱷᱤᱠᱚᱜᱼᱟ, ᱜᱚᱝᱠᱮ ᱟᱵᱤᱱ ᱥ ᱨᱚᱲ ᱠᱟᱛᱮ ᱩᱰᱤ ᱦᱤ-ᱦᱤ ᱵᱷᱟᱜᱤᱞᱤᱧ ᱵᱩᱡᱷᱟᱣ ᱠᱮᱼᱟ, ᱟᱪᱪᱷᱟ ᱜᱚᱝᱠᱮ ᱟᱹᱵᱤᱱ ᱱᱮ ᱱᱚᱣᱟ ᱮᱯ ᱨᱮᱫᱚ ᱛᱤᱱᱟᱹᱜ ᱫᱤᱱ ᱵᱤᱱ ᱠᱟᱹᱢᱤᱭ ᱫᱟ?
ᱟᱹᱞᱤᱧ ᱫᱚ ᱜᱚᱢᱠᱮᱻ ᱫᱚᱢᱮ ᱫᱤᱱ ᱵᱟᱝ ᱜᱚᱝᱠᱮ ᱢᱤᱫ ᱪᱟᱸᱫᱳ ᱫᱚ ᱵᱟᱝ ᱦᱩᱭ ᱠᱟᱱᱟᱱ ᱛᱟᱞᱤᱧᱟ, ᱮᱸᱻ ᱢᱚᱴᱟ ᱢᱩᱴᱤ ᱛᱟᱞᱤᱧᱟᱻ ᱫᱤᱱ ᱫᱚᱥ ᱜᱟᱱ᱾
ᱟᱪᱪᱷᱟ ᱟᱪᱪᱷᱟ ᱟᱪᱪᱷᱟ᱾
ᱟᱨ ᱟᱵᱮᱱ ᱫᱚ?
ᱟᱹᱞᱤᱱ ᱫᱚ ᱢᱤᱫ ᱪᱟᱸᱫᱳ ᱜᱟᱱ ᱫᱚ ᱦᱩᱭᱩ ᱟᱠᱟᱱ ᱛᱟᱹᱞᱤᱧᱟ᱾
ᱟᱪᱪᱷᱟ ᱟᱪᱪᱷᱟ᱾
ᱟᱫᱚᱻ ᱜᱚᱢᱠᱮ ᱱᱚᱣᱟ ᱨᱮᱢᱟ ᱚᱱᱠᱟ ᱢᱟ ᱡᱟᱦᱱᱟᱜ, ᱰᱤᱴᱮᱞᱥ ᱠᱚ ᱥᱮᱭᱟᱨ ᱢᱟ ᱵᱟᱝ ᱜᱟᱱᱚᱜ-ᱟ᱾ ᱟᱵᱤᱱ ᱦᱚᱸᱵᱤᱱ ᱵᱟᱲᱟᱭ ᱜᱮᱭᱟ ᱱᱤᱭᱚᱢ ᱠᱚ ᱡᱚᱛᱚᱱᱟᱜ ᱦᱮᱸ ᱥᱮ ᱵᱟᱝ? ᱱᱚᱰᱮ ᱡᱟᱦᱱᱟᱜ ᱦᱚᱭᱛᱳ ᱮᱜᱨᱤᱠᱟᱞᱪᱟᱨ ᱤᱫᱤᱠᱟᱛᱮ ᱠᱟᱛᱮᱜ